ᱦᱮᱞᱳ
ᱦᱮ
ᱦᱳᱭ ᱜᱚᱢᱠᱮ ᱡᱚᱦᱟᱨ ᱜᱮ
ᱡᱚᱦᱟᱨ ᱡᱚᱦᱟᱨ
ᱟᱨ ᱜᱚᱢᱠᱮ ᱛᱟᱦᱚᱞᱮ ᱱᱤᱛ ᱞᱮᱠᱟ ᱫᱚ ᱱᱟᱦᱟᱜ ᱱᱟᱯᱟᱭ ᱵᱟᱲᱟ ᱜᱮᱭᱟᱵᱤᱱ ᱥᱮ
ᱦᱚ ᱱᱤᱛᱚᱜ ᱫᱷᱟᱹᱵᱤᱡ ᱛᱮᱦᱟᱜ ᱱᱟᱯᱟᱭ ᱜᱮ ᱢᱮᱱᱟᱜ ᱞᱤᱧᱟᱹ
ᱟᱪᱪᱷᱟ ᱟᱪᱪᱷᱟ ᱦᱳᱭ ᱜᱚᱢᱠᱮ ᱟᱹᱞᱤᱧ ᱦᱚ ᱱᱟᱦᱟᱜ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱦᱚ ᱱᱟᱹᱭᱜᱮ ᱱᱟᱯᱟᱭ ᱜᱮ ᱢᱮᱱᱟᱜ ᱟᱠᱟᱫ ᱞᱮᱭᱟ
ᱦᱩ
ᱟᱥᱚᱜ ᱟᱹᱞᱤᱧ ᱵᱟᱝᱢᱟ ᱥᱟᱱᱟᱢ ᱢᱟᱹᱱᱢᱤ ᱡᱩᱫᱤ ᱱᱟᱹᱭᱜᱮ ᱱᱟᱯᱟᱭ ᱜᱮᱵᱚᱱ ᱛᱟᱦᱮᱱᱟ ᱟᱰᱤᱜᱮ ᱱᱟᱯᱟᱭ
ᱦᱚ ᱦᱳᱭ ᱱᱟᱯᱟᱭ ᱛᱟᱦᱮ ᱞᱮᱱᱠᱷᱟᱱ ᱜᱮ ᱢᱟᱱᱮ ᱡᱚᱛᱚᱣᱟᱜ ᱱᱟᱯᱟᱭᱚᱜᱼᱟ ᱦᱮ
ᱢᱮᱱᱫᱟ ᱜᱚᱝᱠᱮ ᱱᱟᱦᱟᱜ ᱱᱚᱣᱟ ᱱᱤᱛ ᱞᱮᱠᱟ ᱫᱚ ᱱᱟᱦᱟᱜ ᱪᱮᱫ ᱠᱚᱵᱮᱱ ᱪᱤᱠᱟᱹᱭ ᱜᱮᱭᱟ ᱚᱱᱠᱟ ᱫᱚ
ᱱᱤᱛᱚᱜ ᱢᱟ ᱱᱟᱦᱟᱜ ᱱᱚᱣᱟ ᱵᱟᱹᱫᱽ ᱠᱚᱨᱮᱱᱟᱜ ᱠᱟᱹᱢᱤ ᱜᱮᱞᱤᱧ ᱠᱟᱹᱢᱤ ᱵᱟᱲᱟᱭᱮᱫᱼᱟ ᱟᱨ ᱚᱱᱟ ᱚᱱᱟ ᱠᱟᱹᱢᱤ ᱵᱟᱲᱟ ᱠᱟᱛᱮᱫ ᱚᱱᱟᱫᱚ ᱱᱚᱜᱼᱚ ᱦᱟᱜ ᱠᱷᱟᱹᱞᱤ ᱜᱮᱞᱤᱧ ᱛᱟᱦᱮᱱ ᱠᱟᱱᱟ
ᱟᱪᱷᱟ ᱟᱪᱷᱟ ᱦᱳᱭ ᱜᱚᱢᱠᱮ ᱱᱤᱦᱟᱹᱛᱤ ᱢᱮᱱᱫᱟ ᱱᱚᱣᱟ ᱡᱟᱦᱟᱸ ᱟᱥᱟᱲ ᱵᱚᱸᱜᱟ ᱨᱮᱭᱟᱜ ᱡᱟᱦᱟᱸ ᱩᱰᱟᱹᱝ ᱠᱟᱹᱢᱤ ᱠᱟᱹᱥᱱᱤ ᱛᱟᱵᱚᱱ ᱚᱱᱟ ᱫᱚ ᱱᱤᱦᱟᱹᱛᱤ ᱦᱮᱸ ᱢᱮᱱᱫᱚ ᱠᱟᱹᱢᱤ ᱞᱟᱜᱟᱣ ᱵᱚᱱᱟ ᱥᱮ ᱪᱮᱫ ᱵᱮᱱ ᱞᱟᱹᱭᱟ?
ᱦᱳᱭ ᱛᱚ ᱚᱱᱛᱮ ᱫᱚ ᱛᱟᱦᱚᱞᱮ ᱯᱮ ᱮᱦᱚᱵ ᱵᱟᱲᱟ ᱠᱟᱜᱼᱟ ᱥᱮ ᱵᱟᱝᱜᱮ?
ᱦᱳᱭ ᱜᱚᱢᱠᱮ ᱚᱱᱠᱟ ᱫᱚ ᱱᱟᱦᱟᱸᱜ ᱢᱤᱫ ᱵᱟᱨ ᱫᱚᱞᱮ ᱮᱛᱚᱦᱚᱵ ᱠᱟᱜᱼᱟ ᱢᱮᱱᱠᱷᱟᱱ ᱜᱚᱢᱠᱮ ᱚᱱᱟ ᱥᱮᱨᱢᱟ ᱡᱟᱹᱲᱤ ᱵᱟᱝᱛᱮ ᱱᱟᱦᱟᱸᱜ ᱢᱮᱱ ᱫᱚ ᱢᱮᱱᱫᱚ ᱡᱟᱣ ᱥᱮᱨᱢᱟ ᱞᱮᱠᱟ ᱱᱟᱦᱟᱸᱜ ᱢᱮᱱᱫᱚ ᱠᱷᱮᱛ ᱵᱟᱹᱫᱽ ᱨᱮ ᱢᱮᱱᱫᱚ ᱮᱱᱮᱡ ᱟᱴᱟᱞ ᱞᱮᱠᱟ ᱱᱟᱦᱟᱸᱜ ᱥᱟᱸᱜᱮ ᱟᱛᱩ ᱦᱚᱲ ᱵᱟᱝ ᱵᱟᱝᱞᱮ ᱧᱮᱞ ᱧᱟᱢᱚᱜ ᱠᱟᱱ ᱛᱟᱦᱮᱸᱱᱟ ᱩᱱᱟᱹᱜ ᱨᱟᱹᱥᱠᱟᱹ ᱫᱚ ᱵᱟᱝᱞᱮ ᱵᱩᱡ ᱮᱼᱟ ᱢᱮᱱᱠᱷᱟᱱ ᱜᱚᱢᱠᱮ ᱡᱟᱣ ᱥᱮᱨᱢᱟ ᱞᱮᱠᱟ ᱫᱚ ᱡᱟᱣ ᱥᱮᱨᱢᱟ ᱫᱚ ᱱᱟᱦᱟᱸᱜ ᱟᱹᱰᱤ ᱱᱟᱯᱟᱭ ᱛᱮ ᱥᱟᱱᱟᱢ ᱦᱚᱲ ᱢᱮᱱᱫᱚ ᱠᱷᱮᱛ ᱵᱟᱹᱫᱽ ᱨᱮᱜᱮᱞᱮ ᱧᱮᱯᱮᱞᱟ ᱨᱚᱯᱚᱲᱟ ᱟᱹᱰᱤ ᱨᱟᱹᱥ ᱠᱟᱹ ᱵᱩᱡᱷᱟᱹᱜᱼᱟ ᱢᱮᱱᱠᱷᱟᱱ ᱱᱮᱥ ᱫᱚ ᱱᱟᱦᱟᱸᱜ ᱜᱚᱢᱠᱮ ᱚᱱᱠᱟ ᱫᱚ ᱵᱟᱝ ᱚᱠᱚᱭᱟᱜ ᱫᱚ ᱫᱟᱜ ᱟᱠᱟᱱ ᱚᱠᱚᱭᱟᱜ ᱫᱚ ᱵᱟᱝ ᱫᱟᱜ ᱟᱠᱟᱱ ᱚᱱᱮ ᱚᱱᱠᱟ ᱠᱟᱛᱮᱫ ᱜᱮ ᱦᱟᱸᱜ ᱠᱟᱹᱢᱤ ᱦᱚᱨᱟᱞᱮ ᱯᱟᱨᱚᱢᱮᱜᱼᱟ᱾
ᱦᱮᱸ ᱦᱮᱸ ᱟᱪ ᱟᱪᱪᱷᱟ ᱦᱳᱭ ᱫᱟᱜ ᱠᱟᱜ ᱠᱷᱟᱱ ᱡᱮᱢᱚᱱ ᱥᱟᱸᱜᱮ ᱦᱚᱲᱮᱢ ᱛᱟᱦᱮᱸᱱ ᱠᱷᱟᱡ ᱥᱮᱨᱮᱧᱟᱠᱚ ᱮᱢᱟᱱᱟᱠᱚ ᱨᱟᱹᱥᱠᱟᱹ ᱠᱟᱹ ᱵᱩᱡᱷᱟᱹᱜᱼᱟ ᱨᱚᱦᱚᱭ ᱡᱚᱝ ᱦᱚᱸ ᱦᱩᱸ᱾
ᱜᱚᱢᱠᱮ ᱢᱮᱱᱫᱚ ᱟᱦ ᱱᱚᱸᱜᱼᱚᱭ ᱡᱮ ᱱᱚᱣᱟ ᱡᱟᱦᱟᱸ ᱟᱵᱚᱣᱟᱜ ᱱᱚᱣᱟ ᱮᱯ ᱨᱮ ᱡᱟᱦᱟᱸ ᱛᱤᱱᱟᱹᱜ ᱩᱰᱟᱹᱝ ᱜᱮ ᱴᱟᱭᱤᱢ ᱠᱚ ᱮᱢ ᱠᱟᱱ ᱩᱱᱟᱹᱜ ᱩᱰᱟᱹᱝ ᱛᱟᱞᱟᱨᱮ ᱡᱩᱫᱤ ᱢᱤᱫᱴᱤᱡ ᱥᱟ ᱛᱟᱢ ᱵᱟᱨᱮᱛᱮᱞᱟᱝ ᱨᱚᱯᱚᱲᱟ ᱱᱤᱦᱟᱹᱛᱤ ᱦᱮᱸ ᱟᱹᱰᱤ ᱱᱟᱯᱟᱭ ᱦᱩᱭᱩᱜᱼᱟ ᱥᱮ ᱪᱮᱫ ᱵᱮᱱ ᱞᱟᱹᱭᱟ?
ᱦᱳᱭ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ᱾
ᱟᱫᱚ ᱜᱚᱢᱠᱮ ᱟᱹᱞᱤᱧ ᱫᱚ ᱱᱤᱭᱟᱹ ᱞᱤᱧ ᱢᱮᱱᱟ ᱵᱟᱝᱢᱟ ᱚᱱᱟ ᱥᱟᱠᱟᱢ ᱡᱩᱫᱤ ᱵᱟᱱᱟ ᱦᱚᱲ ᱛᱮᱞᱟᱝ ᱜᱟᱞᱚᱪ ᱫᱟᱲᱮᱭᱟᱜ ᱥᱮ ᱞᱟᱝ ᱨᱚᱯᱚᱲ ᱫᱟᱲᱮᱭᱟᱜ ᱚᱱᱠᱟᱱᱟᱜ ᱡᱩᱫᱤ ᱥᱟ ᱛᱟᱢ ᱵᱟᱨᱮᱛᱮ ᱟᱵᱮᱱ ᱴᱷᱮᱱ ᱨᱮᱫ ᱠᱟᱫ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ ᱱᱤᱦᱟᱹᱛᱤ ᱱᱚᱣᱟ ᱮᱯ ᱛᱟᱞᱟᱨᱮ ᱥᱮ ᱟᱞᱟᱝ ᱛᱟᱞᱟ ᱨᱮᱵᱮᱱ ᱯᱟᱥᱱᱟᱣ ᱥᱟᱹᱨᱤ ᱠᱮᱫ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱦᱩᱸ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱜᱼᱟ ᱛᱚ ᱵᱟᱱᱟ ᱦᱚᱲ ᱛᱮᱜᱮ ᱞᱟᱝ ᱥᱟᱞᱟ ᱜᱚᱴᱟᱭᱟ᱾ ᱚᱠᱟ ᱞᱮᱠᱟᱱᱟᱜ ᱞᱟᱝ ᱨᱚᱯᱚᱲ ᱞᱮᱱᱠᱷᱟᱱ ᱵᱮᱥᱚᱜ ᱛᱟᱞᱟᱝᱟ?
ᱦᱳᱭ ᱜᱚᱝᱠᱮ᱾
ᱦᱩᱸ᱾
ᱟᱦ ᱜᱚᱢᱠᱮ ᱢᱮᱱᱫᱚ ᱱᱚᱜᱼᱚᱭ ᱡᱮ ᱟᱵᱚ ᱚ ᱢᱮᱱᱫᱚ ᱱᱚᱜᱼᱱᱟ ᱱᱟᱦᱟᱸᱜ ᱡᱩᱜᱽ ᱨᱮ ᱡᱮ ᱵᱟᱨᱮᱛᱮ ᱢᱮᱱᱫᱚ ᱚᱠᱟᱞᱮᱠᱟ ᱵᱷᱟᱵᱽᱛᱮ ᱤᱭᱩᱡᱽ ᱞᱮᱠᱷᱟᱱ ᱚᱠᱟ ᱞᱮᱠᱟ ᱵᱷᱟᱵᱛᱮ ᱵᱟᱝ ᱤᱭᱩᱡᱽ ᱞᱮᱠᱷᱟᱱ ᱱᱟᱯᱟᱭᱚᱜᱼᱟ, ᱥᱮ ᱵᱷᱟᱜᱤ ᱯᱷᱳᱱ ᱵᱟᱨᱮᱛᱮ ᱢᱟᱱᱮ ᱚᱠᱟᱴᱟᱜ ᱢᱟᱱᱮ ᱯᱷᱳᱱ ᱟᱵᱚ ᱱᱮᱛᱟᱨ ᱱᱚᱣᱟ ᱱᱟᱦᱟᱸᱜ ᱡᱩᱜᱽ ᱨᱮᱱᱟᱜ ᱛᱤᱱᱟᱹᱜ ᱟᱭᱢᱟ ᱟᱭᱢᱟ ᱟ ᱢᱮᱱᱫᱚ ᱜᱚᱲᱚ ᱥᱚᱯᱚᱦᱚᱫ ᱮᱢᱟᱵᱚᱱ ᱠᱟᱱᱟ ᱥᱮ ᱵᱟᱭ ᱮᱢᱟᱵᱚᱱ ᱠᱟᱱᱟ, ᱱᱚᱜᱼᱱᱟ ᱠᱚ ᱵᱟᱨᱮ ᱛᱮᱞᱟᱝ ᱨᱚᱯᱚᱲᱟ᱾ ᱥᱮ ᱪᱮᱫ ᱵᱮᱱ ᱞᱟᱹᱭᱟ?
ᱦᱟᱸ ᱟᱹᱰᱤ ᱵᱮᱥ ᱠᱟᱛᱷᱟ ᱵᱤᱱ ᱞᱟᱹᱭ ᱠᱟᱜᱼᱟ, ᱱᱤᱛᱚᱜᱟᱜ ᱡᱩᱜᱽ ᱨᱮ ᱯᱷᱳᱱ ᱫᱚ ᱱᱟᱸᱜ ᱵᱟᱨ ᱨᱚᱠᱚᱢ ᱛᱮ ᱧᱮᱞᱚᱜ ᱠᱟᱱᱟ ᱡᱟᱦᱟᱸ ᱵᱟᱹᱲᱤᱡ ᱢᱤᱫᱴᱮᱱ ᱟᱨ ᱵᱮᱥ ᱾
ᱦᱳᱭ ᱜᱚᱢᱠᱮ᱾
ᱦᱮᱸ᱾
ᱜᱚᱢᱠᱮ ᱯᱩᱭᱞᱳ ᱨᱮᱞᱤᱧ ᱞᱟᱹᱭᱟ, ᱵᱟᱝᱢᱟ ᱱᱟᱦᱟᱸᱜ ᱡᱩᱜᱽ ᱨᱮᱭᱟᱜ ᱯᱷᱳᱱ ᱚᱰᱳᱠ ᱠᱟᱛᱮᱫ ᱱᱟᱦᱟᱸᱜ ᱚᱱᱠᱟ ᱜᱮ ᱢᱤᱫᱴᱤᱡ ᱥᱩᱠᱽ ᱥᱩᱵᱤᱫᱷᱟ ᱚᱰᱳᱠ ᱟᱠᱟᱱᱟ ᱟᱵᱚ ᱠᱚ ᱞᱟᱹᱜᱤᱫ᱾ ᱛᱮᱦᱮᱧ ᱫᱚ ᱟᱹᱰᱤ ᱢᱮᱱᱫᱚ ᱥᱟᱺᱜᱤᱧ ᱥᱟᱺᱜᱤᱧ ᱨᱮᱱ ᱯᱮᱲᱟ ᱯᱟᱹᱨᱣᱟᱹ, ᱯᱮᱲᱟ ᱯᱟᱹᱨᱟᱹᱣᱟᱜ ᱫᱩᱠ ᱥᱮ ᱨᱟᱹᱥᱠᱟᱹ ᱠᱷᱚᱵᱚᱨ ᱢᱤᱫᱴᱤᱡ ᱵᱚᱱ ᱟᱸᱡᱚᱢ ᱧᱟᱢ ᱫᱟᱲᱮᱭᱟᱜᱼᱟ᱾ ᱫᱚ ᱥᱚᱸᱜᱮ ᱛᱮᱥᱮ ᱟᱵᱚᱣᱟᱜ ᱢᱤᱫᱴᱤᱡ ᱫᱩᱠ ᱠᱷᱚᱵᱚᱨ ᱟᱵᱚ ᱦᱟᱸᱰᱮ ᱵᱚᱱ ᱵᱷᱮᱡᱟ ᱫᱟᱲᱮᱭᱟᱜᱼᱟ᱾ ᱦᱮᱸ ᱱᱚᱣᱟ ᱫᱚ ᱢᱤᱫᱴᱤᱡ ᱮᱚ ᱯᱳᱭᱞᱳ ᱨᱮᱞᱤᱧ ᱢᱮᱱᱟ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱥᱮ ᱟᱹᱰᱤ ᱟᱹᱰᱤ ᱢᱟᱨᱟᱝ ᱢᱤᱫᱴᱤᱡ ᱯᱷᱳᱱ ᱩᱰᱩᱠ ᱠᱟᱛᱮᱫ ᱟᱵᱚ ᱞᱟᱹᱜᱤᱫ ᱩᱯᱚᱠᱟᱨ ᱟᱠᱟᱫ ᱵᱚᱱᱟᱭ ᱥᱮ ᱪᱮᱫ ᱵᱮᱱ ᱞᱟᱹᱭᱟ?
ᱦᱳᱭ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ᱾
ᱦᱳᱭ ᱟᱨ ᱢᱮᱱ ᱞᱮᱠᱷᱟᱱ ᱫᱚ ᱜᱚᱝᱠᱮ ᱡᱟᱦᱟᱸ ᱥᱮᱫᱟᱭᱟᱜ ᱡᱩᱜᱽ ᱨᱮ ᱡᱟᱦᱟᱸ ᱯᱷᱳᱱ ᱛᱟᱦᱮᱸ ᱠᱟᱱ ᱫᱚ ᱢᱮᱱᱫᱚ ᱴᱚᱯᱟ ᱵᱟᱞᱟ ᱦᱮᱸ ᱚᱱᱟ ᱠᱚ ᱯᱳᱱ ᱜᱮ ᱱᱟᱦᱟᱜ ᱟᱹᱞᱤᱧᱟᱜ ᱢᱮᱱ ᱨᱮᱫᱚ ᱴᱷᱤᱠ ᱛᱟᱦᱮᱸ ᱠᱟᱱᱟ ᱦᱮᱸ ᱥᱮ, ᱦᱳᱭᱛᱳ ᱱᱤᱛᱚᱜ ᱚᱱᱠᱟ ᱚᱰᱳᱠ ᱟᱠᱟᱱ ᱨᱮᱦᱚᱸ ᱢᱮᱱᱠᱷᱟᱱ ᱱᱮᱛᱟᱨ ᱱᱟᱦᱟᱜ ᱡᱩᱜᱽ ᱨᱮᱱ ᱠᱚᱲᱟ ᱠᱩᱲᱤ ᱪᱮᱫ ᱠᱚ ᱪᱤᱠᱟᱹᱭᱮᱫᱟ ᱯᱷᱳᱱ ᱨᱮ ᱤᱱᱥᱴᱟᱜᱨᱟᱢ ᱠᱚ ᱜᱷᱟᱴᱟᱣᱮᱫᱼᱟ, ᱚᱠᱚᱭ ᱫᱚ ᱯᱷᱳᱴᱳ ᱦᱳᱭ ᱟᱯᱞᱳᱰᱮᱮᱫ ᱚᱠᱚᱭ ᱫᱚ ᱵᱟᱹᱲᱤᱡ ᱵᱷᱤᱰᱤᱭᱳ ᱧᱮᱞ ᱠᱟᱱ ᱦᱮᱸ ᱟᱨ ᱚᱠᱚᱭ ᱫᱚ ᱱᱟᱦᱟᱜ ᱯᱷᱳᱱ ᱛᱮ ᱠᱚᱲᱟ ᱠᱩᱲᱤ ᱥᱟᱞᱟᱜ ᱮᱚ ᱨᱚᱯᱚᱲ ᱠᱟᱱ ᱚᱱᱮ ᱚᱱᱠᱟᱱᱟᱜ ᱢᱤᱫᱴᱤᱡ ᱡᱟᱹᱥᱛᱤ ᱧᱮᱞᱚᱜ ᱠᱟᱱᱟ ᱱᱟᱦᱟᱜ ᱡᱩᱜᱽ ᱨᱮᱱ ᱤᱭᱚᱝ ᱡᱮᱱᱟᱨᱮᱥᱚᱱ ᱚᱱ ᱠᱚᱲᱟ ᱠᱩᱲᱤ ᱢᱮᱱᱠᱷᱟᱱ ᱜᱚᱝᱠᱮ ᱟᱵᱚ ᱱᱤᱭᱟᱹ ᱪᱮᱫᱟᱜ ᱵᱟᱵᱚᱱ ᱵᱩᱡ ᱮᱚᱼᱟ ᱡᱮ ᱟᱵᱚ ᱥᱟᱱᱟᱢ ᱢᱟᱹᱱᱢᱤ ᱥᱟᱱᱟᱢ ᱢᱟᱹᱱᱢᱤ ᱴᱷᱮᱡ ᱦᱚᱳᱭᱛᱳ ᱠᱩᱰᱤ ᱯᱟᱹᱥᱱᱤ ᱫᱚ ᱱᱟᱦᱟᱜ ᱵᱟᱵᱚᱱ ᱠᱚᱵᱟᱜ ᱫᱟᱲᱮᱭᱟᱜ ᱛᱮ ᱱᱚᱰᱮ ᱟᱹᱞᱤᱧ ᱯᱷᱳᱱ ᱛᱮ ᱯᱚᱭᱥᱟ ᱵᱚᱱ ᱠᱟᱢᱟᱣ ᱫᱟᱲᱮᱭᱟᱜᱼᱟ, ᱥᱮ ᱟᱭᱢᱟ ᱟᱭᱢᱟ ᱚᱱᱠᱟᱱᱟᱜ ᱢᱤᱫᱴᱤᱡ ᱯᱷᱮᱥᱮᱞᱤᱴᱤ ᱩᱰᱳᱠ ᱟᱠᱟᱱᱟ ᱦᱚᱭᱛᱳ ᱯᱷᱳᱱ ᱛᱮ ᱱᱟᱦᱟᱜ ᱟᱭᱢᱟ ᱦᱚᱲᱟᱜ ᱯᱷᱨᱚᱢ ᱵᱮᱱ ᱯᱷᱤᱞᱟᱯ ᱫᱟᱲᱮᱭᱟᱜᱼᱟ ᱥᱮ ᱚᱱᱠᱟᱱᱟᱜ ᱢᱤᱫᱴᱤᱡ ᱮᱯᱞᱟᱭ ᱫᱟᱲᱮᱭᱟᱜᱼᱟ ᱵᱮᱱ ᱦᱮᱸ ᱥᱮ ᱚᱸᱰᱮ ᱡᱟᱜᱮ ᱚᱸᱰᱮ ᱠᱷᱚᱱᱟᱜ ᱮᱠ ᱫᱩ ᱮᱠ ᱢᱤᱫ ᱵᱟᱨ ᱴᱟᱠᱟ ᱩᱰᱩᱠᱟ ᱟᱵᱚᱱᱟ ᱤᱱᱟᱹᱜᱮ ᱱᱟᱦᱟᱜ ᱟᱹᱰᱤ ᱢᱮᱱ ᱫᱟᱠᱚ ᱚᱠᱟ ᱢᱟ ᱡᱟᱠᱮ ᱡᱟ ᱫᱤᱱ ᱨᱮ ᱡᱩᱫᱤ ᱢᱤᱫ ᱴᱟᱠᱟ ᱟᱵᱚᱣᱟᱜ ᱢᱟᱱᱛᱷ ᱞᱤ ᱵᱚᱞᱚᱜ ᱛᱟᱵᱚᱱᱟ ᱚᱱᱟᱜᱮ ᱱᱟᱦᱟᱜ ᱟᱹᱰᱤ ᱨᱟᱹᱥᱠᱟᱹ ᱵᱩᱡᱷᱟᱹᱜᱼᱟ ᱦᱳᱭᱛᱳ ᱱᱟᱦᱟᱜ ᱠᱟᱹᱴᱤᱡ ᱠᱟᱹᱴᱤᱡ ᱛᱮᱜᱮ ᱱᱟᱦᱜ ᱢᱟᱨᱟᱝᱚᱜᱼᱟ᱾
ᱦᱩᱸ᱾
ᱟᱨ ᱵᱟᱝᱠᱷᱟᱱ, ᱦᱳᱭᱛᱳ ᱟᱵᱚ ᱱᱚᱜᱼᱚᱭ ᱟᱦ ᱟᱹᱞᱤᱧ ᱫᱚ ᱱᱤᱭᱟᱹ ᱞᱤᱧ ᱢᱮᱱᱟ ᱢᱮᱱᱫᱚ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚ ᱛᱟᱦᱮᱸ ᱠᱟᱱᱟ ᱱᱤᱛ ᱦᱚᱸ ᱟᱵᱚ ᱥᱟᱱᱟᱢ ᱢᱟᱹᱱᱢᱤ ᱚᱱᱠᱟ ᱜᱮ ᱢᱮᱱᱟᱜ ᱵᱚᱱᱟ ᱱᱤᱦᱟᱹᱛᱤ ᱟᱵᱚ ᱩᱱᱠᱩ ᱟᱭᱢᱟ ᱟᱭᱢᱟ ᱡᱤᱱᱤᱥ ᱠᱚ ᱫᱚᱦᱚᱴᱚ ᱟᱠᱟᱫ ᱵᱚᱱᱟ ᱢᱮᱱᱫᱚ ᱩᱱᱟᱹᱜ ᱠᱚᱥᱴᱚ, ᱫᱩᱠ, ᱦᱟᱨᱠᱮᱛ, ᱥᱟᱥᱮᱛ, ᱠᱟᱛᱮᱫ ᱢᱮᱱ ᱫᱚ ᱠᱷᱮᱛ, ᱵᱟᱹᱫᱽ, ᱥᱮ ᱵᱤᱨ, ᱵᱩᱨᱩ, ᱫᱷᱟᱥᱱᱟ ᱠᱩᱰᱤ ᱯᱟᱹᱥᱱᱤ ᱛᱮ ᱞᱟ ᱠᱟᱛᱮᱫ ᱟᱵᱚ ᱞᱟᱹᱜᱤᱫ ᱠᱷᱮᱛ ᱥᱚᱢᱟᱱ ᱠᱟᱛᱮᱫ ᱠᱚ ᱫᱚᱦᱚ ᱦᱚᱴᱚ ᱟᱠᱟᱫ ᱵᱚᱱᱟ ᱦᱮᱸ ᱥᱮ ᱵᱟᱝ?
ᱦᱩᱸᱻᱦᱩᱸ᱾
ᱟᱫᱚ ᱜᱚᱝᱠᱮ ᱟᱵᱚ ᱡᱟᱠ ᱚᱱᱟ ᱠᱚ ᱫᱚᱦᱚ ᱦᱚᱴᱚ ᱟᱠᱟ ᱵᱚᱱᱟ ᱢᱮᱱᱠᱷᱟᱱ ᱚᱱᱟ ᱠᱷᱚᱱᱟᱜ ᱱᱤᱛᱚᱜ ᱟᱵᱚ ᱪᱮᱛᱟᱱ ᱥᱮᱫ ᱵᱚᱱ ᱪᱟᱞᱟᱣ ᱞᱮᱱᱠᱷᱟᱱ ᱟᱹᱰᱤᱜᱮ ᱱᱟᱯᱟᱭ ᱯᱟᱭᱚᱜᱼᱟ, ᱥᱮ ᱪᱮᱫ ᱵᱮᱱ ᱞᱟᱹᱭᱟ?
ᱯᱮᱠ, ᱮᱠᱫᱚᱢ ᱥᱟᱹᱨᱤ ᱠᱟᱛᱷᱟ ᱵᱮᱱ ᱞᱟᱹᱭᱮᱫᱼᱟ ᱾
ᱟᱨ ᱱᱚᱜᱼᱚᱭ ᱡᱮ ᱟᱦ ᱯᱷᱳᱱ ᱱᱤᱛᱚᱜᱟᱜ ᱯᱷᱳᱱ ᱫᱚ ᱱᱟᱦᱟᱜ ᱟᱱᱞᱤᱢᱤᱴᱮᱰ ᱡᱟᱦᱟᱸᱭ ᱥᱟᱞᱟᱜ ᱜᱮ ᱟᱭᱢᱟ ᱟᱭᱢᱟ ᱠᱟᱛᱷᱟ ᱵᱟᱛᱛᱟ ᱵᱮᱱ ᱫᱟᱲᱮᱭᱟᱜᱼᱟ ᱱᱤᱦᱟᱹᱛᱤ ᱟᱹᱰᱤ ᱱᱟᱯᱟᱭ ᱜᱮᱭᱟ ᱦᱮᱸ ᱥᱮ᱾ ᱟᱨ ᱚᱱᱠᱟᱜᱮ ᱯᱷᱮᱢᱮᱞᱤ ᱠᱚᱦᱚᱸ ᱟᱹᱰᱤ ᱱᱟᱯᱟᱭ ᱠᱚ ᱵᱩᱡᱷᱟᱹᱣᱟ ᱢᱤᱫᱴᱤᱡ ᱡᱩᱫᱤ ᱵᱟᱝ ᱞᱟᱹᱴᱩ ᱠᱷᱚᱱ ᱚᱲᱟᱜ ᱨᱮ ᱛᱟᱦᱮᱱᱟ ᱩᱱᱠᱩ ᱦᱚᱸ ᱡᱟᱦᱟᱸ ᱥᱟᱺᱜᱤᱧ ᱨᱮᱱ ᱫᱮᱥ ᱵᱤᱫᱮᱥ ᱨᱮᱱ ᱦᱳᱭ ᱛᱚ ᱧᱮᱞ ᱧᱮᱯᱮᱞ ᱵᱟᱝ ᱦᱩᱭᱩᱜ ᱠᱟᱱᱟ ᱚᱸᱰᱮ ᱵᱷᱤᱰᱭᱳ ᱠᱚᱞ ᱛᱮ ᱱᱟᱦᱟᱜ ᱵᱚᱱ ᱧᱮᱞ ᱧᱮᱯᱮᱞ ᱠᱟᱱᱟ ᱦᱮᱸ ᱥᱮ ᱤᱱᱟᱹ ᱦᱤᱞᱳᱜ ᱟᱹᱰᱤ ᱨᱟᱹᱥᱠᱟᱹ ᱵᱩᱡᱷᱟᱹᱜᱼᱟ ᱦᱮᱸ᱾
ᱟᱫᱚ ᱜᱚᱝᱠᱮ ᱡᱟᱜᱠᱮ ᱟᱹᱞᱤᱧ ᱫᱚ ᱦᱟᱸᱜ ᱟᱹᱰᱤ ᱟᱭᱢᱟ ᱜᱮᱞᱤᱧ ᱨᱚᱲ ᱠᱮᱫᱟ ᱚᱱᱟ ᱛᱟᱞᱟ ᱫᱚ ᱠᱟᱹᱴᱤᱡ ᱟᱹᱵᱤᱱ ᱦᱩᱰᱤᱧ ᱢᱟᱪᱷᱟ ᱫᱟᱣ ᱞᱤᱧ ᱮᱢᱟ ᱵᱤᱱᱟ᱾
ᱦᱮᱸ ᱟᱪᱪᱷᱟ᱾ ᱛᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱼᱟ ᱾ ᱡᱮ ᱯᱷᱳᱱ ᱩᱰᱩᱠ ᱠᱟᱛᱮᱱ ᱱᱚᱜᱼᱚᱭ ᱡᱷᱟᱹᱞ ᱦᱚᱨ ᱥᱩᱨ ᱟᱠᱟᱱ ᱞᱮᱠᱟ ᱦᱚᱸ ᱵᱩᱡᱷᱟᱹᱜ ᱠᱟᱱᱟ᱾ ᱢᱚᱛᱞᱚᱵ ᱡᱷᱽᱟᱹᱞ ᱨᱮᱱ ᱡᱟᱦᱟᱸ ᱛᱤᱱᱟᱹᱜ ᱦᱚᱲ ᱢᱮᱱᱟᱜ ᱠᱚᱣᱟ᱾ ᱱᱚᱰᱮᱸ ᱠᱷᱚᱱ ᱜᱮ ᱠᱷᱚᱵᱚᱨ ᱵᱚᱱ ᱮᱢ ᱫᱟᱲᱮᱸ ᱟᱠᱚᱣᱟ᱾ ᱥᱮ ᱟᱠᱚ ᱦᱚᱸᱵᱚᱱ ᱧᱟᱢ, ᱧᱮᱞ ᱧᱟᱢ ᱫᱟᱲᱮ ᱟᱠᱚᱣᱟ ᱾ ᱛᱚ ᱟᱨ ᱢᱤᱫ ᱟᱨ ᱢᱤᱫ ᱠᱟᱛᱷᱟ ᱛᱮᱵᱮᱱ ᱧᱮᱞ ᱞᱮᱠᱷᱟᱱ, ᱱᱚᱣᱟ ᱨᱮᱜᱮ ᱥᱟᱱᱟᱢᱟᱜ ᱦᱟᱜ ᱥᱟᱸᱵᱟᱣ ᱟᱠᱟᱱᱟ, ᱢᱤᱫᱴᱟᱝ ᱱᱚᱣᱟ ᱥᱮᱬᱟᱸ ᱯᱷᱳᱱ ᱫᱚ ᱢᱤᱫᱴᱟᱝ ᱵᱟᱠᱥᱟ ᱢᱚᱱᱮ ᱠᱟᱜ ᱵᱤᱱ ᱡᱟᱦᱟᱸ ᱠᱤᱪᱷᱩ ᱦᱩᱭ ᱮᱱᱟ, ᱞᱟᱭᱤᱴ ᱦᱩᱭᱱᱟ, ᱜᱷᱩᱲᱤ ᱦᱩᱭ ᱮᱱᱟ, ᱨᱮᱰᱤᱭᱳ ᱦᱩᱭᱱᱟ, ᱯᱷᱤᱞᱤᱢ ᱦᱩᱭ ᱮᱱᱟ, ᱴᱤᱵᱷᱤ ᱮᱢᱟᱱ ᱛᱮᱭᱟᱜ ᱡᱚᱛᱚ ᱱᱚᱣᱟ᱾ ᱨᱮᱜᱮ ᱱᱟᱦᱟᱜ ᱠᱚ ᱥᱟᱢᱵᱟᱣ ᱡᱟᱣᱨᱟ ᱟᱠᱟᱜᱼᱟ᱾ ᱥᱮ ᱟᱵᱤᱱᱟᱜ ᱵᱮᱝᱠ ᱦᱩᱭ ᱮᱱᱟ, ᱤᱥᱠᱩᱞ ᱦᱩᱭ ᱮᱱᱟ, ᱴᱤᱭᱩᱥᱚᱱ ᱢᱟᱥᱴᱟᱨ ᱠᱚ ᱦᱩᱭᱮᱱᱟ᱾ ᱡᱚᱛᱚ ᱱᱚᱣᱟ ᱨᱮᱜᱮ ᱱᱟᱜ ᱢᱮᱱᱟᱜ ᱛᱚ ᱱᱚᱣᱟ ᱫᱚ ᱵᱮᱵᱚᱦᱟᱨ ᱪᱮᱛᱟᱱ ᱨᱮ, ᱟᱵᱤᱱ ᱪᱮᱫ ᱞᱮᱠᱟ ᱵᱤᱱ ᱵᱮᱵᱚᱦᱟᱨᱟ ᱾ᱚᱱᱠᱟ ᱜᱮᱵᱤᱱ ᱧᱟᱢᱟ᱾ ᱡᱟᱦᱟᱸ ᱵᱤᱱ ᱞᱟᱹᱭ ᱠᱮᱫ ᱞᱮᱠᱟ ᱡᱮᱢᱚᱱ ᱵᱮᱥ ᱯᱮ ᱵᱮᱵᱚᱦᱟᱨ ᱞᱮᱠᱷᱟᱱ ᱫᱚ, ᱵᱮᱥ ᱜᱮ ᱟᱨ ᱵᱟᱹᱲᱤᱡ ᱠᱷᱟᱱ ᱫᱚ ᱵᱟᱹᱲᱤᱡ ᱜᱮ᱾
ᱦᱳᱭ ᱜᱚᱝᱠᱮ ᱟᱫᱚ ᱜᱚᱝᱠᱮ ᱟᱹᱞᱤᱧ ᱱᱤᱭᱟᱹ ᱞᱤᱧ ᱢᱮᱱᱟ ᱦᱳᱭᱛᱚ ᱱᱚᱣᱟ᱾ ᱱᱚᱜᱼᱚᱭ ᱡᱮᱢᱚᱱ ᱟᱵᱮᱱ ᱵᱤᱱ ᱞᱟᱹᱭ ᱠᱮᱫ ᱞᱮᱠᱟ᱾ ᱟᱭᱢᱟ - ᱟᱭᱢᱟ ᱚᱱᱠᱟᱱᱟᱜ ᱤᱥᱠᱩᱞ ᱠᱚᱞᱮᱡᱽ, ᱥᱮ ᱥᱟᱺᱜᱤᱧ ᱨᱮᱦᱲᱜ ᱵᱚᱱ ᱯᱟᱲᱦᱟᱜ ᱨᱮᱦᱚᱸ ᱮᱱᱛᱮ ᱨᱮᱦᱚᱸ ᱚᱸᱰᱮ ᱫᱚ ᱵᱟᱵᱚᱱ ᱮᱴᱠ ᱮᱴᱮᱱ ᱫᱟᱲᱮᱭᱟᱜ ᱨᱮᱦᱚᱸ ᱱᱚᱸᱰᱮ ᱟᱵᱚ ᱯᱷᱳᱱ ᱛᱮᱵᱚᱱ ᱮᱴᱮᱱᱮᱜᱼᱟ᱾ ᱦᱮᱸ ᱥᱮ ᱵᱟᱝ? ᱯᱷᱳᱱ ᱛᱮᱵᱚᱱ ᱮᱴᱮᱱ ᱫᱟᱲᱮᱭᱟᱜᱼᱟ᱾ ᱢᱮᱱᱫᱚ ᱚᱱᱞᱟᱭᱤᱱ ᱛᱮ ᱟᱵᱚ ᱵᱚᱱ ᱠᱞᱟᱥ ᱫᱟᱲᱮᱭᱟᱜᱼᱟ ᱾ᱥᱮ ᱟᱭᱢᱟ - ᱟᱭᱢᱟ ᱡᱤᱱᱤᱥ ᱟᱦ ᱱᱚᱣᱟ ᱯᱷᱳᱱ ᱫᱟᱨᱟᱭ ᱛᱮ ᱟᱵᱚ ᱡᱟᱦᱟᱸ ᱡᱤᱱᱤᱥ, ᱵᱟᱰᱟᱭ ᱵᱟᱹᱱᱩᱜ ᱛᱟᱵᱚᱱᱟ᱾ ᱚᱱᱟ ᱡᱤᱱᱤᱥ ᱵᱚᱱ ᱵᱟᱰᱟᱭ ᱧᱟᱢ ᱫᱟᱲᱮᱭᱟᱜᱼᱟ ᱾ᱦᱮᱸ ᱛᱚᱵᱮ ᱱᱤᱭᱟᱹ ᱠᱷᱚᱱᱟᱜ ᱟᱵᱚ ᱚᱠᱟᱴᱟᱜ ᱵᱚᱱ ᱠᱷᱚᱡᱚᱜᱼᱟ᱾ ᱢᱮᱱᱠᱷᱟᱱ ᱟᱹᱞᱤᱧ ᱱᱤᱭᱟᱹ ᱪᱮᱛᱟᱱ ᱨᱮ, ᱢᱤᱫᱴᱤᱡ ᱟᱹᱲᱤᱥ ᱢᱮᱱᱟᱜ ᱛᱟᱞᱤᱧᱟ ᱵᱟᱝᱢᱟ, ᱚᱲᱟᱜ ᱦᱚᱲ ᱟᱹᱰᱤ ᱫᱩᱠ ᱦᱟᱨᱠᱮᱛ ᱯᱷᱟᱥᱮᱛ ᱠᱟᱛᱮᱫ ᱢᱤᱫᱴᱤᱡ, ᱯᱷᱳᱱ ᱠᱚ ᱠᱤᱨᱤᱧ ᱦᱚᱪᱚᱭᱮᱫ ᱠᱚᱣᱟ ᱾ᱵᱟᱹᱵᱩ ᱛᱟᱠᱚ ᱥᱮ ᱵᱤᱴᱤ ᱛᱮᱠᱚ ᱟᱨ ᱩᱱᱠᱩ ᱚᱱᱟ ᱨᱮᱱᱟᱜ ᱢᱩᱞᱞᱚ ᱵᱟᱠᱚ ᱮᱢ ᱫᱟᱲᱮᱭᱟᱜ ᱠᱟᱱᱟ᱾ ᱦᱮᱸ ᱫᱚ ᱢᱮᱱᱛᱮ ᱫᱚ ᱱᱟᱦᱟᱜ ᱱᱚᱜᱼᱚᱭ ᱡᱮ, ᱟᱭᱢᱟ - ᱟᱭᱢᱟ ᱚᱱᱠᱟᱱᱟᱜ ᱢᱤᱫᱴᱤᱡ ᱯᱷᱳᱴᱳ ᱠᱟ᱾ ᱠᱟᱱᱟ ᱯᱚᱭᱥᱟ ᱠᱟᱢᱟᱣ ᱵᱟᱨᱮᱛᱮ ᱾ ᱥᱮ ᱚᱱᱠᱟᱱᱟᱜ ᱢᱤᱫᱴᱤᱡ ᱟᱭᱢᱟ - ᱟᱭᱢᱟ ᱦᱚᱭᱛᱳ ᱱᱮᱛᱟᱨ ᱨᱮᱱ ᱡᱩᱣᱟᱹᱱ ᱠᱩᱲᱤ ᱠᱚᱲᱟ ᱡᱩᱣᱟᱹᱱ ᱠᱩᱲᱤ ᱠᱚᱲᱟ ᱾ ᱫᱚ ᱦᱟᱜ ᱱᱚᱝᱠᱟ ᱠᱚ ᱠᱟᱹᱢᱤ ᱠᱟᱱᱟ ᱾ ᱵᱟᱝᱢᱟ ᱚᱱᱠᱟᱱᱟᱜ ᱢᱤᱫᱴᱤᱡ ᱤᱱᱥᱴᱟ ᱯᱷᱮᱥᱵᱩᱠ ᱚᱱᱟ ᱠᱚ ᱠᱚᱨᱮ ᱱᱟᱦᱟᱜ, ᱦᱳᱭᱛᱳ ᱪᱚᱵᱽᱵᱤᱥ ᱜᱷᱚᱱᱴᱟ ᱨᱮ ᱱᱟᱦᱟᱜ ᱢᱚᱴᱟᱢᱩᱴᱤ ᱮᱸ ᱪᱚᱫᱨᱚ ᱪᱳᱫᱽᱫᱳ ᱯᱚᱱᱨᱚ ᱜᱷᱚᱱᱴᱟ ᱫᱚ ᱱᱟᱦᱟᱜ, ᱚᱱᱟ ᱨᱮᱜᱮ ᱵᱚᱞᱚ ᱛᱟᱦᱮᱸᱱᱟᱭ᱾
ᱦᱮᱸ
ᱛᱚᱵᱮ ᱱᱤᱦᱟᱹᱛᱤ ᱡᱩᱫᱤ ᱱᱚᱜᱼᱚ ᱱᱚᱝᱠᱟᱱᱟᱜᱼ- ᱡᱩᱫᱤ ᱵᱟᱵᱚᱱ ᱠᱟᱹᱢᱤᱭᱟ᱾ ᱢᱮᱱᱫᱚ ᱢᱤᱫᱴᱤᱡ ᱵᱮᱥ ᱰᱟᱦᱟᱨ ᱛᱮ, ᱡᱩᱫᱤ ᱛᱟᱲᱟᱢ ᱨᱮᱭᱟᱜ ᱵᱚᱱ ᱨᱤᱠᱟᱹᱭᱟ᱾ ᱟᱹᱰᱤᱜᱮ ᱱᱟᱯᱟᱭᱟ᱾ ᱦᱳᱭᱛᱳ ᱜᱚᱝᱠᱮ ᱟᱦ ᱩᱱᱟᱹᱜ ᱫᱩᱠ ᱦᱟᱨᱠᱮᱛ ᱥᱟᱥᱮᱛ ᱠᱟᱛᱮᱫ ᱚᱲᱟᱜ ᱦᱚᱲ ᱯᱷᱳᱱ ᱠᱚ ᱠᱤᱨᱤᱧᱟ ᱾ ᱠᱤᱨᱤᱧ ᱠᱟᱛᱮᱫ ᱟᱵᱚ ᱡᱩᱫᱤ ᱱᱟᱯᱟᱭ ᱛᱮᱵᱚᱱ ᱤᱭᱩᱡᱟ ᱦᱮᱸ ᱟᱹᱰᱤ ᱜᱮ ᱱᱟᱯᱟᱭ ᱦᱩᱭᱩᱜᱼᱟ᱾ ᱱᱮ ᱱᱮᱛᱟᱨ ᱢᱟ ᱧᱮᱞᱚᱜ ᱠᱟᱱᱟ ᱾ ᱵᱟᱝᱢᱟ ᱯᱷᱳᱱ ᱠᱤᱨᱤᱧᱟ᱾ ᱯᱷᱳᱱ ᱠᱚ ᱠᱤᱨᱤᱧᱟᱵᱚᱱ ᱠᱟᱱᱟ ᱟᱵᱚ ᱥᱟᱱᱟᱢ ᱢᱟᱹᱭ ᱵᱟᱹᱵᱩ ᱛᱮᱠᱚ, ᱟᱨ ᱱᱟᱦᱟᱜ ᱩᱱᱠᱩ ᱜᱮ ᱦᱳᱭᱛᱳ ᱢᱤᱫ ᱠᱩᱲᱤᱡ ᱱᱟᱦᱟᱜ, ᱟᱭᱳ ᱛᱮᱠᱚ ᱧᱮᱞ ᱥᱟᱱᱟ᱾ ᱠᱚᱣᱟ ᱫᱮ ᱵᱮᱴᱟ ᱯᱷᱳᱱ ᱱᱟᱦᱟᱜ ᱦᱮᱸ ᱩᱱ ᱚᱠᱛᱚ ᱱᱟᱦᱟᱜ ᱵᱟᱵᱚᱱ ᱮᱢᱟ ᱠᱚᱣᱟ᱾ ᱦᱟᱹᱴ ᱱᱤᱛᱚᱜ ᱫᱚ ᱵᱟᱝ᱾ ᱚᱱᱮ ᱚᱱᱠᱟ ᱠᱟᱛᱮᱫ ᱱᱟᱦᱟᱵ ᱵᱚᱱ ᱮᱲᱟᱣ ᱠᱚᱣᱟ ᱦᱮᱸ ᱦᱳᱭ ᱩᱱᱠᱩᱣᱟᱜ ᱦᱚᱸᱛᱚ ᱢᱤᱫᱴᱤᱡ ᱥᱚᱠᱷ ᱢᱮᱱᱟᱜᱼᱟ᱾ ᱡᱮ ᱵᱟᱝ ᱤᱧᱦᱚᱸ ᱠᱟᱹᱴᱤᱡ ᱞᱟᱹᱴᱩ ᱯᱷᱚᱱ ᱨᱮ ᱠᱟᱹᱴᱤᱡ ᱤᱧ ᱜᱷᱟᱱᱴᱟᱭᱟ᱾ ᱥᱮᱧ ᱯᱟᱥᱠᱟᱭᱟ ᱦᱮᱸ᱾
ᱛᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱼᱟ᱾ ᱛᱚ ᱱᱚᱣᱟ ᱫᱚ ᱟᱵᱚ ᱪᱮᱛᱟᱱ ᱨᱮᱭᱟᱜ ᱰᱤᱯᱮᱱᱰᱟᱭ᱾ ᱡᱮᱢᱚᱱ ᱟᱵᱚ ᱟᱵᱚ ᱜᱤᱫᱽᱨᱟᱹ ᱠᱚᱼᱫᱚ ᱟᱵᱚ ᱜᱮᱵᱚᱱ ᱪᱮᱫ ᱠᱚᱣᱟᱜ᱾ ᱩᱱᱠᱩ ᱥᱟᱢᱟᱝ ᱨᱮ ᱵᱟᱹᱲᱤᱡ ᱵᱟᱹᱲᱤᱡ ᱯᱷᱤᱞᱤᱢ ᱵᱟᱵᱚᱱ ᱧᱮᱞᱟ᱾ ᱥᱮ ᱵᱟᱹᱲᱤᱡ ᱡᱤᱱᱤᱥ ᱡᱟᱦᱟᱱᱟᱜ ᱜᱮ ᱵᱟᱵᱚᱱ ᱧᱮᱞᱟ᱾ ᱚᱱᱟ ᱠᱟᱱᱟᱜ ᱪᱮᱫᱚᱜ ᱞᱮᱠᱟᱱᱟᱜ ᱵᱚᱱ ᱧᱮᱞ ᱞᱮᱠᱷᱟᱱ ᱟᱠᱚ ᱦᱚᱸ ᱚᱱᱠᱟᱱᱟᱜ ᱜᱮᱠᱚ ᱧᱮᱞᱟ᱾
ᱦᱚᱸᱜ ᱚᱭ ᱜᱚᱝᱠᱮ᱾
ᱦᱮᱸ᱾
ᱮᱠ ᱮᱠᱪᱩᱭᱮᱞᱤ ᱧᱮᱞ ᱞᱮᱠᱷᱟᱱ ᱫᱚ ᱱᱚᱜᱼᱚᱭ ᱡᱮᱢᱚᱱ ᱟᱵᱚ ᱱᱮᱛᱟᱨ ᱱᱚᱜᱼᱚᱱᱟ ᱥᱟᱱᱛᱟᱲ ᱥᱚᱢᱟᱡᱽ ᱨᱮ ᱱᱚᱜᱼᱱᱟ ᱡᱤᱱᱤᱥ ᱨᱮ ᱟᱵᱚ ᱯᱷᱳᱱ ᱵᱟᱨᱮᱛᱮ ᱚᱰᱳᱠ ᱟᱠᱟᱱᱟ, ᱛᱚᱵᱮ ᱱᱤᱭᱟᱹ ᱛᱮ ᱟᱹᱰᱤ ᱱᱟᱯᱟᱭ ᱢᱮᱱᱠᱷᱟᱱ ᱜᱚᱝᱠᱮ ᱥᱮᱫᱟᱭᱟᱜ ᱡᱟᱦᱟᱸ ᱡᱩᱜᱽ ᱛᱟᱦᱮᱸ
ᱦᱩᱸ᱾
ᱴᱮᱞᱤᱯᱷᱳᱱ ᱥᱮ ᱪᱤᱴᱷᱤ ᱡᱩᱜᱽ ᱦᱮᱸ ᱚᱱᱟ ᱠᱚᱫᱚ ᱢᱤᱫᱴᱤᱡ ᱭᱟᱫᱽᱜᱟᱨ ᱢᱮᱱᱛᱮ ᱢᱤᱫᱴᱤᱡ ᱵᱮᱱᱟᱣ ᱠᱟᱱᱟ ᱟᱵᱚᱣᱟᱜ ᱢᱚᱱᱮ ᱡᱤᱣᱤᱮ ᱦᱮᱸ ᱥᱮ ᱵᱟᱝ᱾ ᱦᱮᱸ ᱛᱚᱵᱮ ᱦᱳᱭᱛᱳ ᱚᱱᱟ ᱠᱷᱚᱱᱟᱜ ᱟᱵᱚ ᱱᱤᱛᱳᱜ ᱟᱭᱢᱟ ᱟᱭᱢᱟ ᱟ ᱩᱯᱚᱠᱟᱨ ᱵᱚᱱ ᱧᱟᱢᱮᱜᱼᱟ ᱱᱚᱣᱟ ᱯᱷᱳᱱ ᱛᱮ, ᱵᱟᱝᱠᱷᱟᱱ ᱚᱱᱮ ᱚᱱᱟᱠᱚ ᱢᱤᱫᱴᱤᱡ ᱡᱩᱜᱽ ᱛᱟᱦᱮᱸ ᱠᱟᱱᱟ ᱜᱚᱝᱠᱮ ᱚᱱᱟ ᱠᱚ ᱡᱩᱜᱽ ᱨᱮ ᱡᱩᱫᱤ ᱟᱵᱚᱣᱟᱜ ᱢᱤᱫᱴᱤᱡ ᱮᱦ ᱢᱮᱱᱫᱚ ᱚᱱᱟ ᱠᱚ ᱡᱩᱜᱽ ᱡᱩᱫᱤ ᱟᱵᱚ ᱵᱚᱱ ᱧᱮᱞ ᱫᱟᱨᱟᱢ ᱫᱟᱲᱮᱭᱟᱜ ᱠᱮᱭᱟ ᱟᱹᱰᱤᱜᱮ ᱱᱟᱯᱟᱭ ᱠᱚᱜᱼᱟ ᱥᱮ ᱪᱮᱫ ᱵᱮᱱ ᱢᱮᱱᱟ?
ᱦᱮᱸ ᱱᱟᱯᱟᱭ ᱫᱚ ᱱᱟᱯᱟᱭ ᱠᱚᱜ ᱜᱮᱭᱟ᱾
ᱴᱟᱠᱟ ᱮᱢ ᱠᱟᱛᱮᱫ ᱱᱟᱦᱟᱜ ᱠᱚ ᱯᱷᱳᱱ ᱠᱚᱞᱮᱫ ᱛᱟᱦᱮᱸᱜᱼᱟ ᱦᱮᱸ᱾ ᱚᱱᱮ ᱚᱱᱟ ᱠᱚ ᱡᱩᱜᱽ ᱟᱵᱚ ᱡᱩᱫᱤ ᱵᱚᱱ ᱧᱟᱢ ᱫᱟᱨᱟᱢ ᱠᱮᱭᱟ ᱟᱵᱚᱣᱟᱜ ᱢᱚᱱᱮ ᱨᱮᱦᱚᱸ ᱢᱤᱫᱴᱤᱱ ᱚᱱᱠᱟᱱᱟᱜ ᱢᱤᱫᱴᱤᱡ ᱥᱨᱤᱛᱤ ᱢᱮᱱᱛᱮ ᱛᱟᱦᱮᱸ ᱠᱚᱜ ᱛᱟᱵᱚᱱ ᱠᱮᱭᱟ᱾ ᱦᱮᱸ ᱥᱮ ᱵᱟᱝ?
ᱦᱩᱸᱜ ᱩᱸ᱾ ᱟᱫᱚ ᱱᱤᱛᱳᱜ ᱫᱚ ᱜᱚᱝᱠᱮ ᱱᱚᱝᱠᱟᱜ ᱠᱟᱱᱟ
ᱟᱱᱮ ᱡᱩᱜᱽ ᱡᱟᱦᱟᱸ ᱞᱮᱠᱟ ᱵᱚᱫᱚᱞ ᱤᱫᱤᱜ ᱠᱟᱱᱟ ᱚᱝᱠᱟᱜᱮ ᱦᱟᱸᱜ ᱢᱚᱛᱞᱚᱵᱽ ᱱᱚᱣᱟ ᱤᱭᱟᱹ ᱠᱚᱦᱚᱸ
ᱵᱚᱫᱚᱞ ᱤᱫᱤᱜ ᱠᱟᱱ ᱜᱮᱭᱟ ᱱᱟᱦᱟᱸᱜ ᱵᱟᱹᱭ ᱵᱟᱹᱭ ᱛᱮ᱾ ᱛᱚ ᱵᱚᱫᱚᱞᱚᱜ ᱠᱟᱱᱟ ᱚᱱᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ᱾ ᱟᱵᱚ ᱚᱱᱟ ᱥᱟᱵ ᱡᱩᱛ ᱦᱩᱭᱩᱜ ᱛᱟᱵᱚᱱᱟ ᱵᱮᱥ ᱵᱟᱹᱲᱤᱡ᱾ ᱵᱟᱠᱷᱟᱱ ᱫᱚ ᱚᱱᱟ ᱡᱟᱦᱟᱸ ᱛᱤᱱᱟᱹᱜ ᱜᱮ ᱥᱟᱵ ᱩᱰᱩᱠᱚᱜ ᱨᱮᱦᱚᱸ ᱡᱩᱫᱤ ᱜᱮ ᱵᱟᱵᱤᱱ ᱥᱟᱵ ᱧᱟᱢ ᱠᱟ ᱠᱷᱟᱱ ᱫᱚ ᱚᱱᱟ ᱫᱚ ᱚᱱᱠᱟᱜ ᱜᱮᱭᱟ ᱥᱮ᱾
ᱦᱳᱭ᱾
ᱦᱩᱸᱜ ᱩᱸ᱾
ᱛᱮᱞᱤᱧ ᱢᱮᱱᱟ ᱱᱟᱦᱟᱜ ᱡᱩᱜᱽ ᱨᱮᱱ ᱥᱟᱱᱟᱢ ᱢᱟᱹᱱᱢᱤ ᱠᱚ ᱦᱳᱭᱛᱚ ᱚᱱᱠᱟᱱᱟᱜ ᱟᱭᱢᱟ ᱟᱭᱢᱟ ᱯᱷᱳᱱ ᱛᱮᱫᱚ ᱱᱟᱜ ᱵᱟᱹᱲᱤᱡ ᱠᱤᱪᱷᱩ ᱦᱚᱸ ᱢᱮᱱᱟᱜ ᱜᱮᱭᱟ᱾ ᱛᱚᱵᱮ ᱚᱱᱟ ᱵᱟᱹᱲᱤᱡ ᱪᱤᱠᱤ ᱥᱮ ᱵᱟᱹᱲᱤᱡ ᱰᱟᱦᱟᱨ ᱛᱮᱫᱚ ᱟᱞᱚᱵᱚᱱ ᱪᱟᱞᱟᱜ ᱢᱟ᱾ ᱡᱟᱦᱟᱸ ᱛᱤᱱᱟᱹᱜ ᱩᱰᱟᱹᱝ ᱜᱮ ᱱᱟᱯᱟᱭ ᱰᱟᱦᱟᱨ ᱢᱮᱱᱟᱜ ᱟᱠᱟᱫ ᱛᱟᱵᱚᱱ ᱚᱱᱟ ᱱᱟᱯᱟᱭ ᱰᱟᱦᱟᱨ ᱛᱮᱜᱮ ᱡᱟ ᱛᱮᱵᱚᱱ ᱛᱟᱲᱟᱢ ᱢᱟ, ᱥᱮ ᱪᱮᱫ?
ᱦᱳᱭ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫ᱾
ᱵᱟᱝᱠᱷᱟᱱ ᱜᱚᱢᱠᱮ ᱧᱮᱞ ᱞᱮᱠᱷᱟᱱ ᱫᱚ ᱯᱷᱳᱱ ᱨᱮᱫᱚ ᱱᱟᱜ ᱟᱹᱰᱤ ᱟᱭᱢᱟ ᱟᱭᱢᱟ ᱠᱷᱟᱨᱟᱯ ᱠᱤᱪᱷᱩ ᱦᱚᱸ ᱢᱮᱱᱟᱜ ᱟᱠᱟᱫ ᱜᱮᱭᱟ᱾ ᱦᱮᱸ ᱥᱮ ᱵᱟᱝ? ᱟᱵᱮᱱ ᱦᱚᱸᱵᱮᱱ ᱵᱟᱰᱟᱭᱟ ᱥᱮ ᱟᱹᱞᱤᱧ ᱦᱚᱸ ᱞᱤᱧ ᱵᱟᱰᱟᱭᱟ᱾ ᱢᱮᱱᱠᱷᱟᱱ ᱚᱱᱟ ᱠᱷᱟᱨᱟᱯ ᱠᱤᱪᱷᱩ ᱫᱚ ᱱᱟᱦᱟᱜ ᱧᱮᱧᱮᱞ ᱵᱟᱞᱟᱝ ᱪᱟᱞᱟᱜᱼᱟ᱾ ᱦᱳᱭᱛᱳ ᱟᱞᱟᱝ ᱦᱳᱭᱛᱳ ᱵᱮᱥᱟᱜ ᱱᱤᱛᱳᱜ ᱟᱭᱢᱟ ᱟᱭᱢᱟ ᱠᱷᱳᱵᱳᱨ ᱛᱮ ᱫᱚ ᱫᱮᱥ ᱵᱤᱫᱮᱥ ᱨᱮᱱᱟᱜ ᱠᱷᱳᱵᱳᱨ ᱵᱚᱱ ᱟᱸᱡᱚᱢ ᱧᱟᱢᱟ ᱚᱠᱟ ᱡᱟᱭᱜᱟ ᱨᱮ ᱟᱹᱰᱤ ᱡᱟᱹᱥᱛᱤ ᱫᱟᱜ ᱮ ᱡᱟᱹᱲᱤᱭᱫᱟ ᱚᱱᱟ ᱛᱮ ᱠᱚ ᱵᱟᱨᱮ ᱛᱮᱞᱟ ᱚᱱᱟ ᱠᱚ ᱵᱟᱨᱮ ᱧᱮᱞ ᱞᱮᱠᱷᱟᱱ ᱟᱹᱰᱤᱜᱮ ᱱᱟᱯᱟᱭᱚᱜᱼᱟ ᱦᱳᱭᱛᱳ ᱥᱟᱱᱟᱢ ᱟᱹᱛᱩ ᱫᱤᱥ ᱥᱟᱱᱟᱢ ᱫᱤᱥᱳᱢ ᱨᱮᱱᱟᱜ ᱟᱵᱚ ᱡᱩᱫᱤ ᱠᱷᱳᱵᱳᱨ ᱵᱚᱱ ᱫᱚᱦᱚ ᱫᱟᱲᱮᱭᱟᱜᱼᱟ ᱚᱠᱟ ᱫᱤᱥᱚᱢ ᱨᱮ ᱪᱮᱫ ᱪᱤᱠᱟ. ᱜ ᱠᱟᱱᱟ ᱚᱠᱟ ᱫᱤᱥᱚᱢ ᱨᱮ ᱪᱮᱫ ᱵᱟᱭ ᱪᱤᱠᱟᱹᱜ ᱠᱟᱱᱟ ᱦᱮᱸ ᱥᱮ ᱵᱟᱝ?
ᱦᱩᱸ ᱦᱩᱸ ᱾ ᱛᱚ ᱟᱹᱰᱤ ᱱᱟᱯᱟᱭ ᱵᱤᱱ ᱞᱟᱹᱭ ᱠᱮᱜᱼᱟ ᱾